ᱦᱚᱸ ᱜᱚᱝᱠᱮ ᱡᱚᱦᱟᱨ ᱡᱚᱦᱟᱨ
ᱦᱩᱸ ᱡᱚᱦᱟᱨ ᱜᱮ ᱱᱟᱯᱟᱭ ᱜᱮᱛᱚ
ᱦᱮᱸ ᱱᱟᱯᱟᱭ ᱵᱟᱲᱟ ᱜᱮ
ᱦᱩᱸ ᱟᱹᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱦᱳᱭ
ᱦᱩᱸ ᱫᱟᱜᱠᱮᱫᱟ ᱪᱮᱫ ᱞᱮᱠᱟ ᱟᱯᱮ ᱥᱮᱫ
ᱪᱮᱫ ᱵᱮᱱ ᱢᱮᱱ ᱠᱮᱫᱟ?
ᱛᱮᱦᱮᱧ ᱫᱟᱜ ᱡᱟᱹᱲᱤ ᱠᱚ ᱟᱯᱮᱥᱮᱫ ᱪᱮᱫ ᱞᱮᱠᱟ?
ᱫᱟᱜ ᱡᱟᱹᱲᱤ ᱫᱚ ᱵᱟᱭ ᱫᱟᱜ ᱠᱟᱫᱟ ᱦᱟᱸᱜ ᱫᱚᱱᱫᱷᱨᱚ ᱠᱟᱜᱟᱭ ᱵᱚᱞᱮ ᱥᱮᱨᱢᱟ
ᱟᱪᱪᱷᱟ ᱟᱪᱪᱷᱟ ᱪᱟᱥ ᱵᱟᱥ ᱫᱚ ᱦᱩᱭᱩᱜ ᱠᱟᱱᱟ ᱥᱮ ᱟᱣᱨᱤ?
ᱟᱨ ᱚᱱᱛᱮ
ᱟᱞᱮ ᱥᱮᱫ ᱦᱚᱸ ᱫᱤᱱᱜᱮ ᱫᱟᱜ ᱡᱟᱲᱤᱫᱟᱭ ᱫᱟᱜ ᱡᱟᱹᱲᱤᱚᱫ ᱫᱤᱱ ᱦᱤᱞᱳᱜ ᱜᱮ᱾ ᱛᱟᱦᱮ ᱪᱟᱥᱵᱟᱥ ᱦᱩᱭᱩᱜ ᱠᱟᱱᱟ ᱥᱮ ᱵᱟᱝ?
ᱦᱮᱸ
ᱞᱟᱹᱭᱫᱟ ᱞᱟᱹᱭ ᱮᱫᱟᱞᱤᱧ ᱪᱟᱥᱵᱟᱥ ᱦᱩᱭᱩᱜ ᱠᱟᱱᱟ ᱥᱮ ᱟᱹᱣᱨᱤ ᱦᱮᱞᱳ ᱟᱸᱡᱚᱢ ᱫᱟᱵᱤᱱ ᱥᱮ ᱵᱟᱝ?
ᱨᱚᱦᱚᱭ ᱠᱚ, ᱦᱳᱭ ᱟᱸᱡᱚᱢ ᱫᱚ ᱢᱮᱱ ᱫᱟᱞᱤᱧ ᱡᱟᱹᱥᱛᱤ ᱫᱚ ᱵᱟᱝ ᱛᱷᱚᱲᱟ ᱛᱷᱚᱲᱤ ᱪᱟ ᱫᱚ ᱦᱩᱭᱩᱜ ᱠᱟᱱ ᱜᱮᱭᱟ ᱵᱚᱞᱮ,
ᱟᱪᱪᱷᱟ, ᱟᱪᱪᱷᱟ, ᱟᱪᱪᱷᱟ, ᱱᱚᱱᱛᱮ ᱦᱚᱸ ᱚᱱᱠᱟ ᱜᱮ ᱠᱟᱹᱡᱽ ᱦᱟᱞᱠᱟ ᱦᱟᱞᱠᱟ ᱜᱮ ᱪᱟᱥ ᱦᱩᱭᱩᱜ ᱠᱟᱱᱟ ᱯᱩᱨᱟᱹ ᱫᱚ ᱟᱹᱨᱤ ᱞᱟᱜᱟᱜᱼᱟ ᱛᱚ ᱵᱚᱨᱥᱟ ᱫᱚ,
ᱛᱟ ᱡᱚᱢᱵᱟᱲᱟ ᱠᱚ ᱦᱩᱭᱱᱟᱥᱮ ᱟᱣᱨᱤ? ᱦᱮᱞᱳ ᱾ ᱞᱮ ᱫᱟᱹᱞᱤᱧ ᱡᱚᱢ ᱵᱟᱲᱟ ᱠᱚ ᱫᱚ ᱦᱩᱭᱮᱱᱟ ᱥᱮ ᱟᱹᱣᱨᱤ? ᱟᱵᱮᱱᱟᱜ ᱱᱮᱴ ᱯᱨᱚᱵᱞᱮᱢ ᱮᱫ ᱛᱟᱵᱮᱱᱟᱭ ᱧᱮᱞ ᱛᱟᱵᱤᱱ, ᱟᱸᱡᱚᱢ ᱫᱟᱵᱤᱱ ᱥᱮ ᱵᱟᱝ?
ᱦᱮᱞᱳ,
ᱦᱮᱞᱳ ᱦᱮᱸ ᱞᱟᱹᱭ ᱫᱟᱞᱤᱧ ᱞᱟᱹᱭ ᱫᱟᱞᱤᱧ ᱡᱚᱢ ᱵᱟᱲᱟ ᱠᱚᱫᱚ ᱦᱩᱭᱱᱟ ᱥᱮ ᱟᱣᱨᱤ?
ᱦᱮᱞᱳ,